ᱦᱮᱸ ᱡᱚᱦᱟᱨ ᱜᱮ, ᱦᱮᱸ ᱡᱚᱦᱟᱨ ᱜᱮ᱾
ᱡᱚᱦᱟᱨ ᱜᱮ᱾
ᱛᱟᱦᱚᱞᱮ ᱟᱯᱮ ᱥᱮᱫ ᱪᱮᱫᱠᱟ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ?
ᱦᱮᱸ ᱦᱩᱭᱩᱜ ᱠᱟᱱ ᱜᱮᱭᱟ ᱫᱟᱜ ᱡᱟᱹᱲᱤ ᱠᱚᱫᱚ ᱾
ᱚ ᱟᱨ ᱡᱚᱢ ᱵᱟᱲᱟ ᱠᱩ ᱦᱩᱭ ᱮᱱᱟ, ᱡᱟᱦᱟᱸ ᱥᱮᱛᱟᱜ ᱵᱮᱲᱟ ᱵᱟᱹᱥᱭᱢ?
ᱦᱮᱸ ᱡᱚᱢ ᱵᱟᱲᱟ ᱠᱚᱫᱚ ᱦᱩᱭ ᱠᱟᱱᱟ।
ᱟᱪᱪᱷᱟ।
ᱟᱨ ᱛᱟᱦᱚᱞᱮ ᱟᱢ ᱫᱚ?
ᱦᱮᱸ ᱤᱧ ᱦᱚᱸ ᱡᱚᱢ ᱵᱟᱲᱟ ᱠᱮᱜᱟᱹᱧ ᱟᱨ ᱟᱞᱮ ᱚᱲᱟᱜ ᱦᱚᱲ ᱠᱚᱫᱚ ᱠᱟᱹᱴᱤᱡ ᱠᱟᱹᱢᱤ ᱠᱚᱠᱚ ᱪᱟᱞᱟᱣ ᱠᱟᱱᱟ।
ᱦᱮᱸ। ᱛᱟᱦᱚᱞᱮ ᱵᱟᱹᱫᱽ ᱨᱮ, ᱨᱚᱦᱚᱭ ᱠᱚᱫᱚ ᱦᱩᱭᱮᱱ ᱛᱟᱯᱮᱭᱟ ᱥᱮ ᱥᱟᱹᱛ ᱠᱮᱭᱟ ᱯᱮ ᱥᱮ ᱟᱣᱨᱤᱭᱟ?
ᱨᱚᱦᱚᱭ ᱫᱚ ᱮᱛᱚᱦᱚᱵ ᱠᱟᱜ ᱟᱞᱮ᱾
ᱟᱯᱮ ᱜᱮ?
ᱟᱞᱮ ᱥᱮᱫ ᱫᱚ ᱱᱟᱦᱟᱜ ᱟᱣᱨᱤ᱾
ᱟᱪᱪᱷᱟ ᱟᱪᱪᱷᱟ, ᱞᱟᱹᱭᱫᱤᱧ ᱡᱮ ᱛᱮᱦᱮᱧ ᱫᱚ ᱚᱱᱠᱟᱼᱼ ᱠᱩᱫᱩᱢ ᱠᱚᱢ ᱵᱟᱲᱟᱭ ᱜᱮᱭᱟ, ᱵᱷᱮᱱᱛᱟ ᱠᱟᱛᱷᱟ ᱠᱚ ᱚᱱᱟ ᱠᱚ ᱤᱫᱤ ᱠᱟᱛᱮᱜ ᱞᱟᱝ ᱜᱟᱯᱟᱞ ᱢᱟᱨᱟᱨᱟᱣ ᱠᱮᱭᱟ᱾
ᱦᱮᱸ, ᱚᱱᱟ ᱵᱟᱲᱟᱭ ᱫᱩᱧ ᱩᱱᱟᱹᱜ ᱫᱚ ᱵᱟᱹᱧ ᱵᱟᱲᱟᱭᱟ ᱠᱚᱢ ᱠᱚᱢᱤᱧ ᱵᱟᱲᱟᱭᱟ᱾
ᱚᱼᱼ ᱦᱮᱸ, ᱛᱟᱦᱚᱞᱮ ᱤᱧ ᱜᱤᱧ ᱠᱩᱞᱤᱭᱮᱫ ᱢᱮᱭᱟ ᱠᱩᱫᱩᱢ ᱜᱮ ᱞᱟᱦᱟᱛᱮ᱾
ᱦᱮᱸ᱾
ᱦᱳᱭ ᱩ ᱠᱩᱫᱩᱢ ᱨᱮ ᱠᱩᱬᱤᱫ ᱠᱩᱬᱤᱫᱼᱼ ᱢᱤᱫᱴᱟᱝ ᱚᱲᱟᱜ ᱨᱮᱼᱼ ᱦᱩᱭᱩᱜ ᱠᱟᱱᱟ ᱢᱤᱫᱴᱟᱝ ᱚᱲᱟᱜ ᱨᱮ ᱮᱼᱼ
ᱦᱮᱸ᱾
ᱦᱟᱯᱮ ᱦᱟᱯᱮᱼᱼ
ᱵᱟᱝ ᱟᱸ ᱡᱚᱢᱚᱜ ᱠᱟᱱᱟ᱾ ᱵᱮᱥ ᱴᱷᱤᱠ ᱨᱚᱲ ᱵᱟᱝ ᱟᱸᱡᱚᱢᱚᱜ ᱠᱟᱱᱟ᱾
ᱤᱧᱟᱹᱜ ᱨᱚᱲ ᱤᱧᱟᱹᱜ ᱨᱚᱲ ᱱᱤᱛᱚᱜ ᱦᱚᱸ ᱵᱟᱝ ᱟᱸᱡᱚᱢᱚᱜ ᱠᱟᱱᱟ ᱠᱤ?
ᱦᱮᱸ ᱱᱤᱛᱚᱜ ᱟᱸᱡᱚᱢᱚᱜ ᱠᱟᱱᱟ।
ᱢᱤᱫᱴᱟᱝ ᱩᱼᱼ ᱚᱲᱟᱜ ᱨᱮ ᱠᱚᱜ ᱠᱚ ᱛᱩᱯᱩᱜ ᱠᱟᱱᱟ ᱚᱱᱟ, ᱠᱩᱫᱩᱢ ᱠᱟᱱᱟ ᱾
ᱦᱮᱸ ᱠᱚᱜ ᱠᱚ ᱛᱩᱯᱩᱜ ᱠᱟᱱᱟ ᱠᱷᱤᱡᱟᱹᱲᱤ ᱟᱛᱟ?
ᱦᱳᱭ। ᱢᱟᱱᱮ ᱱᱚᱝᱠᱟ ᱦᱩᱭᱩᱜᱼᱟ ᱚᱱᱟ ᱫᱚ ᱩᱭᱦᱟᱹᱨ ᱠᱟᱜ ᱟᱹᱧ ᱡᱮ ᱨᱟᱹᱯᱩᱫ ᱨᱟᱹᱯᱩᱫ ᱚᱲᱟᱜ ᱨᱮ ᱠᱚᱜ ᱠᱚ ᱛᱩᱯᱩᱫᱼᱟ। ᱚᱱᱟ ᱫᱚ ᱠᱷᱟᱹᱡᱟᱹᱲᱤ ᱠᱚ ᱞᱟᱹᱭ ᱦᱚᱪᱚ ᱟᱠᱟᱜᱼᱟ।
ᱦᱮᱸ।
ᱦᱳᱭ ᱟᱨ ᱡᱩᱫᱤ ᱟᱢᱮᱢ ᱩᱭᱦᱟᱹᱨᱮᱫ ᱠᱷᱟᱱ ᱚᱱᱠᱟ ᱱᱟᱜ ᱞᱟᱹᱭᱢᱮ।
ᱦᱮᱸ ᱤᱧ ᱢᱤᱫᱴᱟᱝ ᱤᱧ ᱩᱭᱦᱟᱹᱨ ᱟᱠᱟᱫᱼᱟ ᱠᱩᱫᱩᱢ। ᱚᱨ ᱠᱟᱹᱧ ᱢᱮ ᱵᱩᱲᱦᱤ ᱛᱤᱭᱟᱹᱜ ᱠᱟᱹᱧ ᱢᱮ ᱚᱱᱟ ᱨᱮᱱᱟᱜ ᱛᱮᱞᱟ ᱫᱚ ᱛᱟᱦᱚᱞᱮ ᱪᱮᱫ ᱦᱩᱭᱩᱜᱼᱟ?
ᱚᱱᱟ ᱫᱚ ᱮ ᱡᱟᱦᱟᱸ ᱥᱤᱞᱯᱤᱧ ᱚᱱᱟ ᱦᱩᱭᱩᱜ-ᱟ᱾
ᱦᱮᱸ ᱚᱱᱟ ᱜᱮ ᱦᱩᱭᱩᱜ-ᱟ᱾
ᱮ ᱵᱷᱮᱱᱛᱟ ᱠᱟᱛᱷᱟ ᱫᱚ ᱱᱚᱝᱠᱟ ᱦᱩᱭᱩᱜ ᱠᱟᱱᱟ
ᱦᱮᱸ ᱢᱟ
ᱢᱚᱪᱟᱨᱮ ᱥᱮᱸᱜᱮᱞ ᱢᱮᱱᱛᱮ ᱪᱮᱫ ᱵᱚᱱ ᱵᱩᱡᱷᱟᱹᱣᱟ ᱵᱷᱮᱱᱛᱟ ᱠᱟᱛᱷᱟ?
ᱮ ᱢᱚᱪᱟᱨ ᱥᱮᱸᱜᱮᱞ ᱢᱮᱱ ᱛᱮᱫᱚ ᱡᱟᱦᱟᱸᱭ ᱨᱤᱱ ᱦᱟᱸᱜ ᱚᱠᱚᱭ ᱦᱚᱸ ᱵᱟᱹᱱᱩᱜ ᱠᱟᱜ ᱠᱚᱣᱟ ᱮᱸ ᱢᱟᱱᱮ ᱮᱸ ᱩᱱᱤ ᱡᱩᱫᱤ ᱜᱚᱡ ᱞᱮᱱᱠᱷᱟᱱᱮ ᱩᱱᱤ ᱫᱚ ᱟᱛᱳ ᱦᱚᱲᱛᱮ ᱢᱚᱪ ᱨᱮ ᱠᱚ ᱥᱮᱸᱜᱮᱞᱟᱭᱟ ᱥᱮ ᱢᱟᱹᱡᱷᱤ ᱜᱮ ᱚᱱᱟ ᱟ ᱛᱩ ᱨᱤᱱᱤᱡ ᱢᱟᱺᱡᱷᱤ ᱜᱮ ᱩᱱᱤ ᱥᱮᱸᱜᱮᱞ ᱮᱢᱟᱭᱟ ᱥᱮᱸᱜᱮᱞᱮᱟᱭ
ᱦᱮᱸ ᱦᱮᱸ ᱮᱠᱫᱚᱢ ᱟᱪᱪᱷᱟ ᱦᱮᱸ ᱴᱷᱤᱠᱟᱜ ᱜᱮᱵᱤᱱ ᱞᱟᱹᱭ ᱠᱟᱜ-ᱟ᱾ ᱟᱨ ᱟᱨ ᱢᱤᱫᱴᱟᱝᱤᱧ ᱠᱩᱞᱤᱭᱮᱫ ᱵᱤᱱᱟ? ᱡᱮ ᱢᱩᱡ ᱠᱟᱨᱦᱟ ᱢᱮᱱᱛᱮ ᱫᱚ ᱪᱮᱫ ᱵᱚᱱ ᱵᱩᱡᱟ? ᱢᱩᱡ ᱠᱟᱨᱦᱟ,
ᱢᱩᱡ ᱠᱟᱨᱦᱟ ᱢᱮᱱᱛᱮ ᱫᱚ ᱟᱹᱞᱤᱧ ᱫᱚ ᱱᱟᱜ ᱤᱧ ᱢᱚᱱᱮ-ᱟ ᱟᱸ ᱱᱟᱹᱠᱤᱡ ᱜᱮ ᱱᱟᱦᱜ᱾
ᱮ ᱢᱩᱡ ᱠᱟᱨᱦᱟ ᱫᱚ ᱦᱮᱸ ᱟᱵᱤᱱ ᱵᱤᱱ ᱞᱮᱭ ᱠᱮᱜ-ᱟ ᱱᱟᱠᱤᱡ ᱚᱱᱟ ᱦᱚᱸ ᱦᱩᱭᱩᱜ ᱟᱥᱮ ᱪᱮᱫ ᱵᱟᱝ ᱞᱤᱧ ᱵᱟᱲᱟᱭᱟ ᱮ ᱟᱞᱤᱧ ᱫᱚ ᱦᱩᱭᱩᱜ ᱠᱟᱱᱟ ᱵᱟᱲᱟᱭᱞᱤᱧ ᱡᱮ ᱚᱱᱟ ᱫᱚ ᱛᱟᱵᱮᱱ ᱠᱚ ᱞᱟᱹᱭᱟ ᱢᱮᱱᱛᱮ᱾
ᱦᱮᱸ
ᱦᱳᱭ ᱟᱨ ᱢᱩᱸᱡ ᱰᱷᱩᱞᱠᱤ ᱢᱮᱱᱛᱮ ᱚᱱᱟᱵᱤᱱ ᱵᱟᱲᱟᱭᱟ?
ᱦᱮ ᱚᱱᱟ ᱫᱚ ᱠᱷᱤᱡᱟᱹᱲᱤ ᱦᱟᱜ᱾
ᱦᱳᱭ ᱦᱳᱭ ᱟᱪᱪᱷᱟ ᱟᱹᱵᱤᱱ ᱡᱩᱫᱤ ᱵᱷᱮᱱᱛᱟ ᱠᱟᱛ ᱛᱷᱟ ᱠᱩᱵᱤᱱ ᱩᱭᱦᱟᱹᱨᱮᱜ ᱠᱷᱟᱱ ᱞᱟᱹᱭ ᱵᱤᱱ
ᱦᱩᱸ
ᱟᱨ ᱡᱤᱞᱤᱧ ᱰᱟᱦᱟᱨ ᱥᱮᱱ ᱢᱮᱱᱛᱮ ᱫᱚ ᱪᱮᱫ ᱵᱚᱱ ᱵᱩᱡᱷ‌ᱟ ᱱᱟᱜ?
ᱡᱤᱞᱤᱧ ᱰᱟᱦᱟᱨ ᱟᱪᱪᱷᱟ
ᱦᱮᱸ
ᱮᱸ ᱡᱤᱞᱤᱧ ᱰᱟᱦᱟᱨ ᱥᱮᱱ ᱢᱮᱱᱛᱮ ᱫᱚ ᱡᱟᱦᱟᱸ ᱚᱱᱮ ᱮᱸ ᱛᱮᱞᱠᱩᱯᱤ ᱵᱟᱹᱨᱱᱤ ᱜᱷᱟᱴ ᱠᱚ ᱪᱟᱞᱟᱜ ᱠᱟᱱᱟ ᱚᱱᱟᱴᱟᱜ,
ᱦᱮᱸ ᱡᱟᱦᱱᱟᱜ ᱤᱭᱟᱹ ᱡᱟᱝ ᱵᱟᱦᱟ ᱠᱚ ᱟᱛᱩ ᱦᱚᱴᱚ ᱠᱟᱜ ᱛᱟᱭᱟ ᱢᱤᱫ ᱦᱚᱲᱮ ᱜᱚᱡ ᱞᱮᱱᱠᱷᱟᱱ᱾ ᱩᱱᱤᱭᱟᱜ ᱦᱮᱸ ᱚᱱᱟᱴᱟᱜ ᱜᱮ ᱡᱤᱞᱤᱧ ᱰᱟᱦᱟᱨ ᱫᱚ᱾
ᱦᱮᱸ
ᱟ ᱦᱮᱸ ᱟᱨ ᱡᱟᱦᱟᱱᱟᱜ ᱵᱟᱯᱞᱟ ᱨᱮ ᱢᱤᱫᱴᱟᱝ ᱵᱷᱮᱱᱛᱟ ᱠᱟᱛᱷᱟ ᱠᱚ ᱞᱟᱹᱭᱟ ᱞᱮᱯᱮᱡ ᱛᱤᱨᱤᱞ ᱚᱱᱟ ᱚᱱᱟ ᱢᱟᱱᱮᱢ ᱵᱟᱰᱟᱭ ᱚᱱ ᱛᱮᱞᱟᱢ ᱞᱟᱹᱭ ᱞᱮᱠᱷᱟᱱ ᱱᱟᱯᱟᱭ ᱠᱚᱜ-ᱟ ᱪᱮᱫ ᱦᱩᱭᱩᱜ-ᱟ?
ᱮᱦᱮ ᱚᱱᱟ ᱫᱚ ᱟᱹᱞᱤᱧ ᱫᱚ ᱱᱟᱜ ᱠᱷᱟᱱ ᱵᱟᱞᱤᱧ ᱵᱟᱲᱟᱭᱟ, ᱟᱹᱵᱤᱱ ᱜᱮ ᱞᱟᱹᱭ ᱵᱤᱱ
ᱦᱮᱸ ᱚᱱᱟ ᱫᱚ ᱱᱟᱜ ᱥᱟᱥᱟᱝ ᱜᱮ ᱱᱟᱜᱦ ᱠᱚ ᱞᱟᱹᱭᱮᱜ-ᱟ ᱟᱨᱦᱚᱸ ᱢᱤᱫᱴᱟᱝ ᱚᱱᱠᱟᱜ ᱜᱮ ᱵᱟ ᱯᱞᱟ ᱨᱮ ᱡᱟᱦᱟᱸ ᱵᱟᱹᱨᱩ ᱠᱟᱲᱠᱷᱟ ᱠᱚ ᱞᱟᱹᱭᱟ ᱚᱱᱟ ᱫᱚ ᱪᱮᱫ ᱠᱚ ᱢᱮᱛᱟᱜ-ᱟ?
ᱩ ᱵᱟᱹᱞᱤᱧ ᱞᱟᱹᱭ ᱫᱟᱲᱮᱭᱟᱜ ᱠᱟᱱᱟ ᱚᱱᱟ ᱫᱚ ᱦᱟᱸᱜ ᱠᱷᱟᱱ
ᱦᱮᱸ ᱚᱱᱟ ᱫᱚ ᱱᱟᱹᱠᱤᱡ ᱠᱚ ᱢᱮᱛᱟᱜ-ᱟ᱾
ᱟᱪᱪᱷᱟ ᱟᱪᱪᱷᱟ
ᱟᱨ ᱠᱟᱥᱤ ᱜᱮᱞᱮ ᱢᱮᱱᱛᱮ ᱫᱚ ᱪᱮᱜ ᱠᱚ ᱢᱮᱛᱟᱜ-ᱟ? ᱵᱷᱮᱱᱛᱟ ᱠᱟᱛᱷᱟ ᱜᱮ ᱠᱟᱱᱟ
ᱮ ᱠᱟᱥᱤ ᱜᱮᱞᱮ ᱦᱮᱸ ᱱᱣᱟ ᱫᱚ ᱞᱤᱧ ᱩᱭᱦᱟᱹᱨ ᱨᱮᱜ-ᱟ ᱱᱟᱥᱤ ᱱᱟᱥᱤ ᱮᱸ ᱠᱟᱥᱤ ᱜᱮᱞᱮ ᱫᱚ ᱦᱩᱭᱩᱜ ᱠᱟᱱᱟ ᱩᱱᱠᱩ ᱡᱟᱦᱟᱸᱭ ᱜᱚᱱᱚᱝ ᱨᱮ ᱢᱤᱦᱩ ᱩᱱᱠᱩ ᱠᱚ ᱢᱮᱛᱟ ᱠᱚ ᱠᱟᱱᱟ᱾
ᱦᱮᱸ ᱚᱱᱟᱜᱮ ᱚᱱᱟᱜᱮ ᱱᱟᱜᱠᱷᱟᱱ᱾ ᱟᱨ ᱵᱤᱫᱤᱜᱟᱱᱟᱜ ᱢᱮᱱᱛᱮ ᱫᱚ ᱚ ᱵᱟᱲᱟᱭ ᱟᱵᱤᱱ ᱥᱮ ᱵᱟᱝ ᱦᱟᱜ ᱠᱷᱟᱱ ᱵᱤᱫᱤᱜᱟᱱᱟᱜ ᱫᱚ ᱪᱮᱫ ᱠᱚ ᱢᱮᱛᱟᱜ-ᱟ? ᱵᱟᱯᱞᱟ ᱨᱮᱜᱮ ᱚᱱᱟ ᱦᱚᱸᱠᱚ ᱫᱮᱵ ᱫᱚᱢᱮ ᱠᱚ ᱵᱮᱵᱷᱟᱨ ᱜᱮᱭᱟ ᱚᱱᱟᱴᱟᱜ ᱠᱟᱛᱷᱟ ᱠᱚᱫᱚ᱾
ᱟᱪᱪᱷᱟ ᱟᱪᱪᱷᱟ ᱟᱹᱞᱤᱧ ᱫᱚ ᱵᱟᱹᱞᱤᱧ ᱩᱭᱦᱟᱹᱨᱮᱜᱼᱟ ᱟᱵᱤᱱ ᱜᱮ ᱞᱟᱹᱭ ᱵᱤᱱ
ᱦᱮᱸ ᱚᱱᱟ ᱫᱚ ᱠᱷᱟᱸᱰᱟ ᱞᱩᱜᱽᱲᱤ ᱱᱟᱦᱜ ᱵᱤᱸᱫᱤ ᱜᱟᱱᱟᱜ ᱢᱮᱱᱛᱮ ᱫᱚ
ᱟᱪᱪᱷᱟ ᱟᱪᱪᱷᱟ ᱟᱰᱤ ᱱᱟᱯᱟᱭ ᱟᱪᱪᱷᱟ ᱟᱹᱞᱤᱧ ᱟᱨ ᱢᱤᱫᱴᱟᱝ ᱛᱟᱦᱞᱮ ᱵᱷᱮᱱᱛᱟ ᱠᱟᱛᱷᱟ ᱜᱮᱞᱤᱧ ᱠᱩᱞᱤᱭᱮᱫ ᱵᱤᱱᱟ ᱡᱮ ᱮᱸ ᱜᱚᱜ ᱥᱮ ᱮ ᱜᱚᱜ ᱥᱮ ᱫᱤᱯᱤᱞ ᱱᱚᱣᱟ ᱢᱮᱱᱛᱮ ᱪᱮᱫ ᱵᱚᱱ ᱵᱩᱡᱟ?
ᱚᱱᱟ ᱫᱚ ᱱᱟᱦᱜ ᱤᱧᱟᱹᱜ ᱫᱚ ᱫᱤᱥᱟᱹ ᱵᱟᱝ ᱦᱤᱡᱩᱜ ᱠᱟᱱ ᱛᱤᱧᱟᱹ ᱟᱢ ᱵᱤᱱ ᱜᱮᱵᱤᱱ ᱞᱟᱹᱭ ᱞᱮᱠᱷᱟᱱ ᱱᱟᱯᱟᱭ ᱠᱚᱜᱼᱟ
ᱪᱷᱟ ᱦᱮᱸ ᱮ ᱱᱚᱣᱟ ᱜᱚᱜ ᱥᱮ ᱫᱤᱯᱤᱞ ᱵᱷᱮᱱᱛᱟ ᱠᱟᱛᱷᱟ ᱫᱚ ᱦᱩᱭᱩᱜ ᱠᱟᱱᱟ ᱮᱸᱻ ᱡᱚᱠᱷᱚᱱ ᱟᱵᱚ ᱮᱸᱻ ᱡᱟᱸᱦᱟᱸᱭ ᱱᱟᱣᱟᱱ ᱠᱚ ᱠᱚ ᱦᱤᱡᱩᱜ ᱟᱠᱚ ᱡᱟᱸᱦᱟᱸᱭ ᱡᱩᱫᱤ ᱚᱱᱠᱟ ᱮ ᱢᱟᱹᱭ ᱥᱮ ᱵᱟᱹᱵᱩ ᱤᱱᱟᱹ ᱥᱩᱢᱚᱭ ᱨᱮᱠᱚ ᱞᱟᱹᱭᱟ ᱡᱮ ᱮᱜ ᱜᱚᱜ ᱥᱮ ᱫᱤᱯᱤᱞ ᱢᱟᱱᱮ ᱠᱚᱲᱟ ᱜᱤᱫᱽᱨᱟᱹᱭ ᱮᱜ ᱡᱟᱱᱟᱢ ᱮᱱᱟ ᱥᱮ ᱠᱩᱲᱤ ᱜᱤᱫᱽᱨᱟᱹ ᱡᱟᱱᱟᱢ ᱮᱱᱟ ᱩᱱ ᱥᱩᱢᱟᱹᱭ ᱠᱚ ᱵᱮᱵᱷᱟᱨᱟ
ᱦᱮᱸ
ᱦᱳᱭ ᱟᱨ ᱢᱤᱫᱴᱟᱝ ᱞᱤᱧ ᱠᱩᱞᱤᱭᱮᱫ ᱵᱤᱱᱟ ᱛᱟᱞᱦᱮ ᱠᱟᱨᱤ ᱜᱟᱹᱭ ᱛᱚᱣᱟ
ᱠᱟᱨᱤ ᱜᱟᱹᱭ ᱛᱚᱣᱟ ᱢᱮᱱᱛᱮᱫᱚ ᱱᱟᱸᱜ ᱚᱱᱮ ᱦᱟᱺᱰᱤ ᱜᱤ ᱱᱟᱦᱜ ᱵᱩᱡᱷᱟᱹᱜ-ᱟ᱾
ᱦᱳᱭ ᱦᱳᱭ ᱮᱠᱫᱚᱢ ᱡᱚᱛᱷᱟᱛ ᱛᱮᱞᱟ ᱜᱮᱵᱤᱱ ᱮᱢ ᱠᱟᱜ-ᱟ ᱠᱟᱹᱨᱤᱜᱟᱹᱭ ᱛᱚᱣᱟ ᱢᱮᱱ ᱛᱮ ᱫᱚ ᱦᱟᱺᱰᱤ ᱜᱮ ᱠᱚ ᱞᱟᱹᱭ ᱠᱟᱜ-ᱟ
ᱦᱮᱸ
ᱦ
ᱟᱨ ᱢᱤᱫᱴᱟᱝ ᱵᱷᱮᱱᱛᱟ ᱠᱟᱛᱷᱟ ᱜᱮ ᱱᱟᱦᱜ ᱛᱟᱞᱟ ᱴᱟᱺᱰᱤ ᱢᱮᱱᱛᱮᱫᱚ ᱪᱮᱫ ᱵᱚᱱ ᱵᱩᱡᱟ?
ᱮᱸᱜ ᱛᱟᱞᱟ ᱴᱟᱺᱰᱤ ᱢᱮᱱᱛᱮᱫᱚᱧ ᱚᱱᱠᱟ ᱫᱚ ᱵᱟᱞᱤᱧ ᱩᱭᱦᱟᱹᱨᱮᱜ-ᱟ ᱱᱤᱛᱩ ᱩᱭᱦᱟᱹᱨ ᱵᱟᱝ ᱦᱤᱡᱩᱜ ᱠᱟᱱᱟ ᱟᱹᱵᱤᱱ ᱜᱮ ᱞᱟᱹᱭ ᱵᱤᱱ
ᱦᱮᱸ ᱚᱱᱟ ᱫᱚ ᱴᱩᱣᱟᱹᱨ ᱱᱟᱦᱜ ᱵᱩᱡᱷᱟᱹᱜ ᱠᱟᱱᱟ ᱛᱟᱞᱟ ᱴᱟᱺᱰᱤ ᱢᱮᱱᱛᱮᱫᱚ
ᱟᱪᱪᱷᱟ ᱟᱪᱪᱷᱟ ᱛᱟᱞᱟ ᱴᱟᱸᱰᱤ ᱢᱮᱱᱛᱮᱫᱚ ᱴᱩᱣᱟᱹᱨ
ᱦᱮᱸ
ᱦᱮᱸ ᱦᱮᱸ ᱟᱪᱪᱷᱟ ᱮᱸ ᱛᱟᱦᱞᱮ ᱟᱹᱞᱤᱧ ᱢᱤᱫᱴᱟᱝ ᱠᱩᱫᱩᱢ ᱜᱮᱞᱤᱧ ᱩᱭᱦᱟᱹᱨ ᱠᱟᱜᱼᱟ ᱚᱱᱟ ᱜᱮᱞᱤᱧ ᱞᱟᱹᱭᱮᱜ-ᱟ ᱮᱜ ᱚᱠᱟᱛᱮ ᱵᱩᱲᱦᱤᱢ ᱪᱟᱞᱟᱜ ᱠᱟᱱ ᱤᱧ ᱦᱚᱸ ᱜᱚᱦᱚᱲ ᱛᱚᱨᱟᱧ ᱢᱮ
ᱦᱮᱸ ᱱᱟᱦᱜ ᱚᱱᱟ ᱫᱚ ᱥᱤᱞᱯᱤᱧ ᱦᱩᱭᱩᱜᱼᱟ
ᱦᱳᱭ ᱦᱳᱭ ᱮᱜ ᱟᱨ ᱢᱤᱫᱴᱟᱝ ᱞᱤᱧ ᱩᱭᱦᱟᱹᱨᱮᱜ-ᱟ ᱡᱮ ᱮᱜ ᱦᱩᱭᱩᱜ ᱠᱟᱱᱟ ᱢᱤᱫᱴᱟᱝ ᱵᱩᱲᱦᱤᱭᱟᱜ ᱢᱟᱱᱮ ᱜᱚᱴᱟ ᱦᱚᱲᱢᱚ ᱜᱮᱛᱟᱭ ᱡᱚᱱᱮ
ᱚᱱᱟ ᱫᱚ ᱱᱟᱜ ᱠᱷᱟᱱ ᱠᱷᱟᱱᱴᱟᱲ
ᱦᱳᱭ ᱦᱳᱭ ᱮᱠᱫᱚᱢ ᱡᱚᱛᱷᱟᱛ ᱛᱮᱞᱟ ᱵᱤᱱ ᱮᱢ ᱠᱟᱜ-ᱟ᱾ ᱱᱚᱣᱟ ᱫᱚ ᱠᱟᱱᱴᱷᱟᱲ ᱜᱮᱠᱩ ᱞᱟᱹᱭ ᱦᱚᱪᱚᱣ ᱠᱟᱜ-ᱟ ᱠᱟᱱᱴᱷᱟᱲ ᱫᱚ ᱦᱩᱭᱩᱜ ᱠᱟᱱᱟ ᱚᱱᱟ ᱡᱚᱠᱷᱚᱱ ᱡᱚᱜ-ᱟ ᱤᱱᱟᱹ ᱥᱩᱢᱟᱹᱭ ᱨᱮ ᱮᱜ ᱟᱫᱚᱢ ᱟᱫᱚᱢᱟᱜ ᱫᱟᱨᱮ ᱠᱚᱨᱮ ᱫᱚ ᱧᱮᱞᱚᱜ-ᱟ ᱡᱮ ᱮ ᱢᱟᱱᱮ ᱪᱮᱜ ᱤᱧ ᱞᱟᱹᱭᱟ ᱞᱟᱛᱟᱨ ᱠᱷᱚᱱᱟᱜ ᱜᱮ ᱪᱮᱛᱟᱱ ᱥᱮᱫ ᱡᱚ ᱪᱟᱞᱟᱣ ᱠᱚᱜ-ᱟ ᱟᱫᱚ ᱚᱱᱟ ᱦᱤᱥᱟᱹᱵ ᱛᱮᱠᱚ ᱞᱟᱹᱭ ᱠᱟᱜ-ᱟ ᱚᱱᱠᱟ
ᱦᱮᱸ
ᱦᱳᱭ ᱟᱪᱪᱷᱟ ᱛᱟᱦᱞᱮ ᱟᱨ ᱢᱤᱫᱴᱟᱝ ᱵᱷᱮᱱᱛᱟ ᱠᱟᱛᱷᱟ ᱜᱮᱞᱤᱧ ᱩᱭᱦᱟᱹᱨᱮᱜ-ᱟ
ᱦᱮᱸ ᱢᱟ
ᱢᱤᱫ ᱦᱚᱨᱛᱮ ᱛᱟᱲᱟᱢ
ᱢᱤᱫ ᱦᱚᱲ ᱛᱮ ᱛᱟᱲᱟᱢ ᱤᱧᱟᱹᱜ ᱫᱚ ᱱᱟᱦᱜ ᱠᱷᱟᱱ ᱫᱤᱥᱟᱹ ᱵᱟᱝ ᱦᱩᱭᱩᱜ ᱠᱟᱱ ᱛᱟᱹᱞᱤᱧᱟ ᱚᱱᱟ ᱫᱚ ᱟᱵᱤᱱ ᱜᱤᱵᱤᱱ ᱞᱟᱹᱭ ᱞᱮᱠᱷᱟᱱ ᱱᱟᱯᱟᱭ ᱠᱚᱜ-ᱟ᱾
ᱦᱮᱸ ᱢᱤᱫ ᱦᱚᱲ ᱛᱮ ᱛᱟᱲᱟᱢ ᱢᱮᱱ ᱛᱮᱫᱚ ᱦᱩᱭᱩᱜ ᱠᱟᱱᱟ ᱮᱜ ᱢᱤᱫᱴᱟᱝ ᱡᱩᱢᱤᱫ ᱨᱮᱱᱟᱜ ᱠᱟᱛᱷᱟ ᱠᱚ ᱞᱟᱹᱭ ᱠᱟᱫᱟ ᱢᱟᱱᱮ ᱟᱵᱚ ᱢᱤᱫᱴᱟᱱ ᱦᱚᱨᱛᱮ ᱡᱩᱫᱤ ᱥᱟᱱᱟᱢ ᱦᱚᱲ ᱵᱚᱱ ᱛᱟᱲᱟᱢᱟ ᱥᱮ ᱵᱚᱱ ᱡᱩᱢᱤᱫᱚᱜ-ᱟ ᱚᱱᱠᱟᱱᱟᱜ ᱠᱚ ᱞᱟᱹᱭ ᱦᱚᱪᱚᱭᱮᱜ-ᱟ
ᱦᱮᱞᱳ ᱾ ᱟᱨ ᱢᱤᱫᱴᱟᱹᱱ ᱦᱟᱸᱜ ᱵᱷᱮᱱᱛᱟ ᱠᱟᱛᱷᱟ ᱜᱮ ᱥᱩᱱᱩᱢ ᱥᱤᱸᱫᱩᱨ ᱟᱬᱜᱚ ᱢᱮᱱ ᱛᱮᱫᱚ ᱪᱮᱫ ᱵᱚᱱ ᱵᱩᱡᱟ?
ᱥᱩᱱᱩᱢ ᱥᱤᱸᱫᱩᱨ ᱟᱬᱜᱳ ᱮᱸ ᱵᱟᱝᱞᱤᱧ ᱩᱭᱦᱟᱹᱨᱮᱜᱼᱟ ᱟᱹᱞᱤᱧ ᱫᱚ ᱟᱵᱤᱱ ᱜᱮ ᱞᱟᱹᱭ ᱵᱤᱱ ᱾
ᱚᱱᱟ ᱫᱚ ᱱᱟᱸᱜ ᱡᱮᱢᱚᱱ ᱢᱤᱫ ᱚᱱᱟ ᱫᱚ ᱠᱤᱨᱭᱟᱹ ᱜᱮ ᱵᱩᱡᱷᱟᱹᱜᱼᱟ ᱡᱟᱦᱟᱸᱭ ᱡᱩᱫᱤ ᱵᱟᱹᱲᱤᱡ ᱮ ᱠᱟᱹᱢᱤ ᱠᱟᱜᱼᱟ ᱟᱫᱚ ᱩᱱᱤ ᱟᱛᱩ ᱦᱚᱲ ᱥᱟᱢᱟᱝ ᱨᱮ ᱟᱡ ᱡᱚᱵᱟᱵᱮ ᱮᱢᱟ ᱡᱮ ᱛᱮᱦᱮᱧ ᱠᱷᱚᱱᱟᱜ ᱫᱚ ᱟᱫᱚ ᱱᱚᱝᱠᱟ ᱵᱟᱭ ᱠᱟᱹᱢᱤᱭᱟ, ᱚᱱᱟᱜᱮ ᱠᱤᱨᱭᱟᱹ ᱞᱮᱠᱟ ᱠᱚ ᱵᱩᱡᱷᱟᱹᱣ ᱦᱚᱪᱚ ᱠᱟᱜᱼᱟ ᱾
ᱦᱳᱭ ᱦᱳᱭ ᱢᱟᱱᱮ ᱚᱱᱮ ᱢᱤᱫᱴᱟᱝ ᱡᱮ ᱵᱟᱹᱲᱤᱡ ᱵᱟᱭ ᱠᱟᱹᱢᱤᱭᱟ ᱚᱱᱟ ᱨᱮᱱᱟᱜ ᱢᱤᱫᱴᱟᱝ ᱥᱚᱯᱚᱛ ᱮ ᱦᱟᱛᱟᱣᱟ ᱾
ᱦᱮᱸ ᱾ ᱟᱨ ᱢᱤᱫ ᱦᱮᱸ ᱟᱨ ᱢᱤᱫᱴᱟᱝ ᱵᱷᱮᱱᱛᱟ ᱠᱟᱛᱷᱟ ᱱᱟᱜ ᱦᱟᱹᱛᱤ ᱵᱤᱞᱤ ᱢᱮᱱᱛᱮ ᱫᱚ ᱟᱵᱚ ᱪᱮᱫ ᱵᱚᱱ ᱵᱩᱡᱟ?
ᱦᱟᱛᱤ ᱵᱮᱞᱮ?
ᱦᱩᱸ ᱾
ᱮᱸ ᱟᱹᱞᱤᱧ ᱫᱚ ᱵᱟᱹᱞᱤᱧ ᱩᱭᱦᱟᱹᱨᱮᱜᱼᱟ, ᱟᱹᱵᱤᱱ ᱜᱮ ᱞᱟᱹᱭ ᱵᱤᱱ ᱾
ᱚᱱᱟ ᱫᱚ ᱱᱟᱜ ᱴᱟᱢᱟᱠ ᱜᱮ ᱵᱩᱡᱷᱟᱹᱜᱼᱟ ᱾
ᱟᱪᱪᱷᱟ ᱟᱪᱪᱷᱟ ᱦᱮᱸ ᱦᱟᱹᱛᱤ ᱵᱤᱞᱤ ᱢᱮᱱᱛᱮ ᱫᱚ ᱴᱟᱢᱟᱠ ᱚᱱᱠᱟ ᱟᱸᱡᱚᱢ ᱫᱚᱞᱤᱧ ᱟᱸᱡᱚᱢ ᱵᱟᱲᱟᱣ ᱠᱟᱜ ᱜᱮᱭᱟ ᱟᱫᱚ ᱚᱱᱠᱟ ᱩᱭᱦᱟᱹᱨ ᱵᱟᱝ ᱦᱤᱡᱩᱜ ᱠᱟᱱ ᱛᱟᱦᱮᱸᱫᱼᱟ ᱾
ᱟᱨ ᱢᱮᱫᱴᱟᱝ ᱵᱷᱮᱱᱛᱟ ᱠᱟᱛᱷᱟ ᱡᱮᱢᱚᱱ ᱦᱟᱲᱟᱢ ᱠᱟᱰᱟ ᱾
ᱦᱟᱲᱟᱢ ᱠᱟᱰᱟ ᱟᱪᱪᱷᱟ ᱦᱟᱲᱟᱢ ᱜᱟᱰᱟ ᱢᱮᱱ ᱛᱮ ᱫᱚ ᱮᱸ ᱦᱟᱹᱛᱤ ᱦᱩᱭᱩᱜᱼᱟ ᱠᱤ?
ᱦᱮᱸ ᱚᱱᱟ ᱜᱮ ᱦᱩᱭᱩᱜᱼᱟ ᱾
ᱟᱪᱪᱷᱟ ᱟᱪᱪᱷᱟ ᱦᱮᱸ ᱾ ᱟᱪᱪᱷᱟ ᱛᱟᱦᱚᱞᱮ ᱟᱹᱞᱤᱧ ᱟᱨ ᱢᱤᱫᱴᱟᱝ ᱞᱤᱧ ᱩᱭᱦᱟᱹᱨ ᱠᱟᱜᱼᱟ ᱵᱷᱮᱱᱛᱟ ᱠᱟᱛ ᱛᱷᱟ ᱜᱮ ᱮᱸ ᱢᱟᱞᱟ ᱪᱚᱱᱫᱚᱱ ᱾
ᱤᱧᱟᱹᱜ ᱫᱚ ᱱᱟᱜ ᱠᱷᱟᱱ ᱫᱤᱥᱟᱹ ᱵᱟᱝ ᱦᱩᱭᱩᱜ ᱠᱟᱱ ᱛᱟᱞᱤᱧᱟ ᱾
ᱟᱪᱪᱷᱟ ᱦᱳᱭ ᱛᱟᱦᱚᱞᱮ ᱟᱹᱞᱤᱧ ᱜᱮᱞᱤᱧ ᱞᱟᱹᱭ ᱮᱫᱟ ᱾ ᱢᱟᱞᱟ ᱪᱚᱱᱫᱚᱱ ᱢᱮᱱᱛᱮᱫᱚ ᱦᱚᱨᱚᱜ ᱪᱤᱱ ᱠᱟᱛᱷᱟ ᱠᱚ ᱵᱩᱡᱷᱟᱹᱣ ᱦᱚᱪᱚ ᱠᱟᱫᱟ, ᱟᱫᱚ ᱟᱹᱵᱤᱱ ᱦᱚᱸ ᱡᱩᱫᱤ ᱵᱤᱱ ᱟᱸᱡᱚᱢ ᱵᱟᱲᱟ ᱟᱠᱟᱫ ᱜᱮᱭᱟ ᱦᱟᱸᱜ ᱠᱷᱟᱱ ᱾ ᱟᱫᱚ ᱱᱚᱣᱟ ᱢᱟᱞᱟ ᱪᱚᱱᱫᱚᱱ ᱠᱟᱛᱷᱟ ᱫᱚ ᱜᱚᱴᱟ ᱥᱮᱫ ᱫᱚ ᱵᱟᱠᱚ ᱞᱟᱹᱭ ᱜᱮᱭᱟ ᱾ ᱱᱚᱣᱟ ᱫᱚ ᱵᱷᱮᱱᱛᱟ ᱠᱟᱛᱷᱟ ᱞᱮᱠᱟᱱᱟᱜ ᱠᱟᱱᱟ ᱛᱚ ᱵᱷᱮᱱᱛᱟ ᱠᱟᱛᱷᱟ ᱠᱟᱱᱟ ᱟᱫᱚ ᱚᱱᱟ ᱦᱤᱥᱟᱹᱵ ᱛᱮ ᱜᱚᱴᱟ ᱡᱟᱭᱜᱟ ᱨᱮᱫᱚ ᱵᱟᱠᱚ ᱞᱟᱹᱭ ᱜᱮᱭᱟ ᱟᱞᱮ ᱥᱮᱫ ᱫᱚ ᱚᱱᱠᱟ ᱮᱸᱜ ᱦᱚᱨᱚᱜ ᱪᱤᱱ ᱜᱮᱠᱚ ᱞᱟᱹᱭᱟ ᱢᱟᱞᱟ ᱪᱚᱱᱫᱚᱱ ᱫᱚ ᱵᱟᱠᱚ ᱞᱟᱹᱭᱟ ᱾
ᱦᱮᱸ ᱟᱞᱮ ᱥᱮᱱ ᱦᱚᱸᱱᱟᱜ ᱦᱚᱨᱚᱜ ᱪᱤᱱ ᱜᱮ ᱾
ᱟᱪᱪᱷᱟ ᱟᱪᱪᱷᱟ ᱚᱱᱟᱛᱮ ᱚᱱᱠᱟ ᱚᱱᱟ ᱫᱚ ᱵᱟᱲᱟᱭ ᱵᱟᱹᱱᱩᱜᱼᱟ ᱾ ᱥᱮ ᱩᱭᱦᱟᱹᱨ ᱠᱚ ᱵᱟᱝ ᱦᱤᱡᱩᱜᱼᱟ ᱚᱱᱟᱛᱮ ᱩᱱᱟᱹᱜ ᱞᱚᱜᱚᱱ ᱾
ᱦᱮᱸ ᱟᱨ ᱢᱤᱫᱴᱟᱝ ᱵᱷᱮᱱᱛᱟ ᱠᱟᱛᱷᱟ ᱱᱟᱜ ᱚᱻ ᱨᱚᱴᱨ ᱢᱟᱲᱚᱢ ᱢᱮᱱ ᱛᱮᱫᱚ ᱪᱮᱫ ᱵᱚᱱ ᱵᱩᱡᱷᱟᱹᱣᱟ?
ᱨᱚᱴᱮ ᱢᱟᱲᱚᱢ ᱟᱪᱪᱷᱟ ᱱᱚᱣᱟ ᱠᱤ ᱮᱸᱜ ᱨᱚᱴᱮ ᱢᱟᱲᱚᱢ ᱫᱚ ᱦᱩᱭᱩᱜ ᱠᱟᱱᱟ ᱮᱸᱜ ᱚᱱᱠᱟ ᱫᱟᱜ ᱵᱟᱠᱷᱟᱱ ᱟᱹᱪᱷᱤᱢ
ᱦᱩᱸ ᱵᱟᱝ ᱦᱟᱜ ᱠᱷᱟᱱ ᱦᱮᱸ ᱫᱟᱜ ᱫᱚ ᱦᱩᱭᱩᱜ ᱜᱮᱭᱟ, ᱡᱮᱢᱚᱱ ᱚᱱᱟ ᱞᱚᱴᱟ ᱫᱟᱜ ᱡᱟᱦᱟᱸᱭ ᱠᱚ ᱯᱮᱲᱟ ᱠᱚᱠᱚ ᱦᱮᱡ ᱞᱮᱱᱠᱷᱟᱱ ᱟᱫᱚ ᱡᱟᱦᱟᱸᱭ ᱠᱩ ᱜᱚᱲᱚᱢ ᱥᱟᱹᱜᱟᱹᱭ ᱠᱚ ᱦᱩᱭᱩᱜᱼᱟ ᱞᱟᱸᱫᱟ ᱜᱟᱱᱚᱜ ᱠᱩᱡ ᱟᱫᱚ ᱩᱱᱠᱩ ᱠᱚ ᱦᱮᱡ ᱞᱮᱱᱠᱷᱟᱱ ᱚᱲᱟᱜ ᱦᱚᱲ ᱠᱚᱠᱚ ᱞᱟᱹᱭᱟ ᱫᱮᱱ ᱱᱟ ᱨᱚᱴᱮ ᱢᱟᱲᱚᱢ ᱩᱰᱩᱠ ᱟᱭ ᱢᱮ ᱚᱱᱟ ᱴᱟᱜ ᱜᱮ ᱱᱟᱜ ᱞᱚᱴᱟ ᱫᱟᱜ ᱾
ᱟᱪᱪᱷᱟ ᱢᱟᱱᱮ ᱮᱸ ᱚᱱᱟ ᱫᱟᱜ ᱩᱰᱩᱠ ᱨᱮᱱᱟᱜ ᱠᱟᱛᱷᱟ ᱠᱩ ᱞᱟᱹᱭᱮᱫᱼᱟ ᱞᱚᱴᱟ ᱫᱟᱜ ᱩᱰᱩᱠ ᱨᱮᱱᱟᱜ ᱾
ᱦᱩᱸ ᱦᱮᱸ ᱾
ᱟᱪᱪᱷᱟ ᱟᱪᱪᱷᱟ ᱟᱞᱤᱧ ᱦᱚᱸ ᱚᱱᱠᱟ ᱵᱷᱟᱜᱤ ᱴᱷᱤᱠ ᱫᱚ ᱵᱟᱝ ᱩᱭᱦᱟᱹᱨ ᱦᱤᱡᱩᱜ ᱠᱟᱱᱟ ᱟᱫᱚ ᱱᱤᱭᱟᱹ ᱛᱮᱞᱤᱧ ᱞᱟᱹᱭ ᱠᱮᱫᱟ ᱾
ᱟᱨ ᱢᱤᱫᱴᱟᱝ ᱵᱷᱮᱱᱛᱟ ᱠᱟᱛᱷᱟ ᱱᱟᱜ, ᱧᱩᱛ ᱨᱮ ᱛᱟᱦᱮᱱ ᱚᱱᱟ ᱢᱮᱱ ᱛᱮᱫᱚ ᱪᱮᱫ ᱵᱚᱱ ᱵᱩᱡᱷᱟᱹᱣᱟ?
ᱧᱩᱛ ᱨᱮ ᱛᱟᱦᱮᱸ ᱟᱪᱪᱷᱟ ᱟᱹᱞᱤᱧ ᱡᱟᱦᱟᱸ ᱞᱮᱠᱟ ᱞᱤᱧ ᱩᱭᱦᱟᱹᱨᱮᱜᱼᱟ ᱧᱩᱛ ᱨᱮ ᱛᱟᱦᱮᱸ ᱫᱚ ᱦᱳᱜ ᱠᱟᱱᱟ ᱡᱟᱦᱟᱸ ᱫᱚ ᱢᱩᱨᱩᱠᱷ ᱡᱟᱦᱟᱸ ᱫᱚ ᱚᱱᱠᱟ ᱚᱞᱚᱜ ᱯᱟᱲᱦᱟᱣ ᱠᱚ ᱵᱟᱭ ᱵᱟᱲᱟᱭᱟ᱾
ᱦᱮᱸᱻ